ᱟᱸᱡᱚᱢᱚᱜ ᱠᱟᱱᱟ, ᱡᱚᱦᱟᱨ ᱜᱮ᱾
ᱦᱳᱭ ᱡᱚᱸᱦᱟᱨ ᱜᱮ ᱾
ᱦᱳᱭ ᱟᱨ ᱥᱟᱹᱜᱩᱱ ᱥᱤᱸᱜᱟᱹᱲ ᱾
ᱦᱳᱭ ᱥᱟᱹᱜᱩᱱ ᱥᱤᱜᱟᱹᱲ ᱾ ᱟᱨ ᱪᱮᱫᱞᱮᱠᱟ ᱱᱟᱯᱟᱭ ᱵᱟᱲᱟ ᱜᱮᱛᱚ?
ᱦᱳᱭ ᱱᱟᱯᱟᱭ ᱜᱮ ᱟᱨ ᱟᱯᱮᱜᱮ
ᱦᱳᱭ ᱟᱞᱮ ᱦᱚᱸ ᱱᱤᱛᱚᱜ ᱫᱚ ᱦᱟᱸᱜ, ᱱᱟᱯᱟᱭ ᱵᱟᱲᱟ ᱜᱮ᱾
ᱟᱪᱪᱷᱟ ᱾ ᱦᱳᱭ ᱛᱟᱦᱚᱞᱮ ᱟᱢ ᱫᱚ, ᱤᱭᱟᱹ ᱚᱲᱟᱜ ᱠᱚᱨᱮ ᱜᱮᱢ ᱛᱟᱦᱮᱱ ᱜᱮᱭᱟ, ᱥᱮ ᱱᱚᱝᱠᱟ ᱵᱟᱭᱨᱮ ᱠᱚᱨᱮᱢ ᱛᱟᱦᱮᱱ ᱜᱮᱭᱟ ᱾
ᱦᱮᱸ ᱟᱹᱞᱤᱧ ᱫᱚ ᱦᱟᱸᱜ ᱱᱚᱝᱠᱟ ᱵᱟᱭᱨᱮ ᱠᱚᱨᱮ ᱜᱮᱞᱤᱧ ᱛᱟᱦᱮᱱ ᱜᱮᱭᱟ, ᱢᱟᱱᱮ ᱚᱞᱚᱜ ᱯᱟᱲᱦᱟᱜ ᱠᱟᱱᱟᱞᱤᱧ ᱱᱤᱛᱚᱜ ᱫᱚ ᱟᱫᱚ ᱵᱟᱭᱨᱮ ᱠᱚᱨᱮᱜ ᱜᱮ ᱦᱟᱸᱜ ᱱᱤᱛᱚᱜ ᱫᱚ
ᱟᱪᱪᱷᱟ, ᱦᱳᱭ ᱾ ᱱᱚᱜᱼᱚᱭ ᱛᱚ ᱢᱟᱱᱮ ᱚᱞᱚᱜ ᱯᱟᱲᱦᱟᱣ ᱞᱟᱹᱜᱤᱫ ᱫᱚ ᱦᱩᱭᱩᱜ ᱠᱟᱱᱟ ᱵᱟᱭᱨᱮ ᱨᱮᱦᱚᱸ ᱛᱟᱦᱮᱸᱱ ᱞᱟᱜᱟᱜᱼᱟ, ᱡᱮ ᱚᱲᱟᱜ ᱦᱚᱲ ᱠᱷᱚᱱ ᱦᱚᱸ ᱥᱟᱦᱟᱨᱮ ᱛᱟᱦᱮᱱ ᱞᱟᱜᱟᱜᱼᱟ᱾
ᱦᱳᱭ ᱦᱳᱭ,
ᱟᱫᱚ ᱚᱱᱟ ᱫᱚ ᱯᱚᱨᱮᱛᱮ ᱦᱟᱸᱜ ᱢᱤᱫᱴᱷᱮᱱ ᱵᱚ ᱛᱟᱦᱮᱱᱟ, ᱵᱟᱝ ᱚᱱᱟ ᱠᱷᱟᱹᱛᱤᱨ ᱜᱮ᱾ ᱡᱮ ᱵᱷᱟ ᱜᱮ ᱚᱞᱚᱜ ᱯᱟᱲᱦᱟᱜ ᱟᱢ, ᱟᱨ ᱚᱲᱟᱜ ᱠᱚᱨᱮ ᱠᱷᱚᱱ ᱠᱷᱟᱱ ᱫᱚ ᱦᱟᱸᱜ ᱥᱟᱺᱜᱤᱧ ᱧᱚᱜᱚᱜ ᱟᱢ᱾ ᱟᱨ ᱱᱚᱛᱮ ᱟᱨ ᱡᱩᱫᱤ ᱵᱟᱭᱨᱮ ᱠᱚᱨᱮᱢ ᱛᱟᱦᱮᱱᱟ, ᱛᱟᱦᱚᱞᱮ ᱚᱱᱟ ᱥᱩᱨ ᱠᱷᱚᱱᱟᱜ ᱪᱟᱞᱟᱜ ᱜᱟᱱᱚᱜᱼᱟ ᱥᱮ
ᱦᱳᱭ, ᱟᱫᱚ ᱟᱹᱵᱤᱱ ᱜᱮ ᱪᱮᱫ ᱞᱮ ᱠᱟ, ᱡᱟᱦᱱᱟᱜ ᱵᱤᱱ ᱠᱟᱹᱢᱤ ᱜᱮᱭᱟ ᱥᱮ ᱟᱵᱤᱱ ᱦᱚᱸ ᱚᱱᱠᱟ ᱚᱞᱚᱜ ᱯᱟᱲᱦᱟᱜ ᱜᱮ ᱪᱮᱫ ᱞᱮᱠᱟ?
ᱦᱳᱭ ᱟᱹᱞᱤᱧ ᱦᱚᱸ ᱚᱞᱚᱜ ᱯᱟᱲᱦᱟᱣ ᱜᱮ, ᱠᱟᱹᱢᱤ ᱠᱚᱫᱚ ᱚᱱᱠᱟ ᱫᱚ ᱱᱟᱸᱜ ᱟᱹᱣᱨᱤ ᱦᱩᱭᱩᱜᱼᱟ ᱩᱱ ᱫᱚ ᱱᱟᱦᱟᱜ ᱯᱚᱨᱮᱛᱮ ᱧᱮᱞ ᱦᱩᱭᱩᱜᱼᱟ᱾
ᱦᱳᱭ᱾ ᱟᱫᱚ ᱛᱟᱦᱚᱞᱮ ᱟᱛᱳ ᱫᱤᱥᱚᱢ ᱠᱚᱫᱚ ᱵᱤᱱ ᱪᱟᱞᱟᱣ ᱵᱟᱲᱟᱜ ᱜᱮᱭᱟ ᱥᱮ?
ᱟᱸ ᱦᱮᱸ ᱪᱟᱞᱟᱜ ᱜᱮᱭᱟᱞᱤᱧ᱾
ᱦᱳᱭ᱾ ᱱᱚᱜᱼᱚᱭ ᱡᱮ ᱟᱵᱚ, ᱦᱳᱭ ᱦᱳᱭ᱾
ᱯᱚᱨᱚᱵᱽ ᱡᱮ ᱵᱟᱦᱟ ᱥᱚᱦᱚᱨᱟᱭ ᱛᱟᱯᱚᱨᱮ ᱟᱨ ᱫᱚ, ᱟᱨᱦᱚ ᱟᱹᱰᱤ ᱞᱮᱠᱟᱱ ᱯᱚᱨᱚᱵᱽ ᱢᱮᱱᱟᱜ ᱛᱟᱵᱚᱱᱟ, ᱡᱮᱢᱚᱱ ᱡᱷᱚᱛᱚ ᱞᱮ ᱠᱟᱱᱟᱜ ᱜᱮ ᱡᱮᱢᱚᱱ, ᱟᱨᱦᱚᱸ ᱵᱚᱸᱜᱟ ᱵᱩᱨᱩ ᱠᱚ ᱦᱮᱱᱟᱜ ᱛᱟᱵᱚᱱᱟ ᱠᱟᱨᱟᱢ ᱵᱚᱸᱜᱟ, ᱟᱵᱜᱮ ᱵᱚᱸᱜᱟ, ᱟᱨᱦᱚᱸ ᱟᱸᱼᱼ ᱵᱟᱦᱟ ᱵᱚᱸᱜᱟ ᱢᱟᱜᱼᱢᱚᱬᱮ ᱵᱚᱸᱜᱟ ᱚᱱᱟ ᱠᱚ ᱦᱩᱭᱩᱜ ᱛᱟᱵᱚᱱᱟᱼᱛᱚ, ᱟᱫᱚ ᱪᱟᱞᱟᱜ ᱦᱩᱭᱩᱜ ᱜᱮᱭᱟ᱾ ᱟᱫᱚ ᱛᱮᱦᱮᱧ ᱫᱚ ᱚᱱᱟ ᱱᱤᱭᱮ ᱜᱮ ᱠᱟᱹᱴᱤᱡ ᱞᱟᱝ ᱜᱟᱞᱢᱟᱨᱟᱣ ᱞᱮᱠᱷᱟᱱ ᱱᱟᱯᱟᱭ ᱠᱚᱜᱼᱟᱥᱮ
ᱦᱳᱭ, ᱢᱟᱱᱮ ᱟᱯᱮ ᱥᱮᱱᱟᱜ ᱪᱮᱫ ᱞᱮᱠᱟ ᱯᱚᱨᱚᱵᱽ ᱠᱚ ᱚᱠᱟ ᱞᱮᱠᱟ ᱯᱮ ᱢᱟᱱᱟᱣᱟ ᱟᱞᱮ ᱪᱮᱫᱼᱞᱮᱠᱟ ᱛᱚ ᱵᱟᱰᱟᱭ ᱠᱮᱭᱟᱞᱟᱝ ᱟᱯᱮᱥᱮᱫ ᱪᱮᱫ ᱞᱮᱠᱟ ᱟᱞᱮᱥᱮᱫ ᱪᱮᱫ ᱞᱮᱠᱟ ᱦᱳᱭ ᱵᱟᱝ᱾
ᱦᱚᱭ ᱦᱚᱭ, ᱛᱟᱦᱚᱞᱮ ᱪᱮᱫ ᱱᱤᱭᱮ ᱞᱟᱝ ᱜᱟᱞᱢᱟᱨᱟᱣᱼᱟ ᱟᱢᱜᱮ ᱠᱟᱹᱴᱤᱡ ᱴᱤᱡ ᱢᱤᱫᱴᱟᱹᱝ ᱵᱟᱪᱷᱟᱣ ᱛᱟᱞᱟᱝ ᱢᱮ ᱛᱟᱦᱚᱞᱮ ᱟᱫᱚ ᱚᱱᱟ ᱱᱤᱭᱮ ᱜᱮᱞᱟᱝ ᱜᱟᱞᱢᱟᱨᱟᱣᱟ᱾
ᱦᱳᱭ, ᱟᱫᱚ ᱟᱹᱞᱤᱧ ᱫᱚᱞᱤᱧ ᱞᱟᱹᱭᱮᱫ ᱛᱟᱦᱮᱱᱟ ᱛᱮᱦᱮᱧ ᱫᱚ ᱦᱚᱜᱼᱚᱭ ᱥᱚᱨᱦᱟᱭ ᱱᱤᱭᱟᱹ ᱞᱟᱝ ᱜᱟᱞᱢᱟᱨᱟᱜᱼᱟ, ᱢᱟᱱᱮ ᱟᱯᱮ ᱥᱮᱱᱟᱜ ᱥᱚᱨᱦᱟᱭ ᱚᱠᱟᱮᱠᱟ ᱟᱞᱮ ᱥᱮᱱᱟᱜ ᱥᱚᱨᱦᱟᱭ ᱚᱠᱟᱞᱮᱠᱟ? ᱱᱚᱣᱟ ᱱᱤᱭᱮ ᱠᱟᱹ
ᱦᱳᱭ ᱦᱳᱭ ᱮᱠᱫᱚᱢ ᱟᱹᱰᱤ ᱱᱟᱯᱟᱭᱟᱜᱼᱮᱢ ᱥᱟᱵ ᱧᱟᱢ ᱠᱟᱫ ᱛᱟᱞᱟᱝᱟ᱾
ᱦᱚᱭ ᱟᱫᱚ ᱱᱚᱜᱼᱚᱭ ᱡᱮ ᱮ, ᱞᱟᱹᱭ ᱟᱹᱞᱤᱧ ᱱᱚᱜᱼᱚᱭ ᱥᱚᱨᱦᱟᱭ ᱢᱟ ᱟ, ᱠᱟᱛᱷᱟ ᱨᱮᱜᱮ ᱠᱚ ᱞᱟᱹᱭ ᱠᱟᱜᱼᱟ ᱥᱮᱫᱟᱭ ᱠᱷᱚᱱᱟᱜ ᱜᱮ ᱢᱚᱬᱮ ᱥᱤᱧ ᱢᱚᱬᱮ ᱧᱤᱫᱟᱹ ᱦᱮᱸ ᱵᱟᱝ?
ᱮᱠᱫᱚᱢ,
ᱟᱫᱚ ᱟᱯ ᱦᱚᱭ ᱟᱫᱚ ᱟᱯᱮ ᱚᱱᱛᱮ ᱫᱚ ᱦᱟᱸᱜ ᱪᱮᱫ ᱞᱮᱠᱟ ᱢᱚᱬᱮ ᱥᱤᱧ ᱢᱚᱲᱟ ᱧᱤᱫᱟᱹ ᱪᱮᱜ ᱞᱮᱠᱟᱯᱮ, ᱢᱟᱱᱮ ᱢᱟᱱᱟᱣ ᱜᱮᱭᱟ ᱥᱮ ᱪᱮᱫ ᱞᱮᱠᱟ ᱢᱚᱬᱮ ᱥᱤᱧ ᱢᱚᱬᱮ ᱧᱤᱫᱟᱹ ᱨᱮᱱᱟᱜ ᱢᱟᱱᱮ ᱡᱟᱦᱟᱸ ᱢᱚᱬᱮ ᱥᱤᱧ ᱢᱚᱬᱮ ᱧᱤᱫᱟᱹ ᱛᱚ ᱚᱱᱟ ᱨᱮᱱᱟᱜ ᱧᱩᱛᱩᱢ ᱠᱚ ᱚᱠᱟᱞᱠᱟ ᱮᱱ- ᱛᱮ, ᱟᱹᱰᱤ ᱥᱮᱱᱟᱜ ᱟᱹᱰᱤ ᱞᱮᱠᱟ ᱠᱚ ᱞᱮᱭᱟ ᱛᱚ᱾
ᱦᱚᱭ ᱦᱚᱭ ᱮᱠᱫᱚᱢ ᱟᱹᱰᱤ ᱦᱚᱜᱼᱚᱭ ᱟᱹᱰᱤ ᱱᱟᱯᱟᱭᱟᱜ ᱠᱩᱠᱞᱤᱢ ᱠᱩᱞᱤ ᱠᱟᱫᱤᱧᱟ᱾ ᱚᱱᱟ ᱞᱟᱹᱜᱤᱫ ᱛᱮ ᱟᱼᱟᱭ ᱥᱟᱨᱦᱟᱣᱤᱧ ᱪᱟᱞᱟᱢ ᱟᱠᱟᱱᱟ ᱡᱮ ᱱᱩᱱᱟᱹᱜ ᱱᱟᱯᱟᱭ ᱢᱤᱫᱴᱟᱹᱝ ᱠᱩᱠᱞᱤ ᱨᱟᱠᱟᱵ ᱠᱮᱜᱼᱟᱢ ᱛᱟᱦᱞᱮ ᱚᱱᱟᱜᱮ ᱟᱞᱮ ᱥᱮᱱ ᱪᱮᱫ ᱞᱮᱠᱟᱞᱮ ᱥᱚᱜᱼᱥᱚᱦᱚᱨᱟᱭᱚᱜ ᱜᱮᱭᱟ ᱚᱱᱟ ᱱᱟᱜ ᱤᱧ ᱞᱟᱹᱭᱟᱢ ᱠᱟᱱᱟ
ᱚᱼᱦᱳᱭ ᱢᱟ᱾
ᱦᱚᱭ ᱟᱨ ᱚᱱᱠᱟ ᱠᱟᱢᱤᱨᱮ ᱡᱟᱦᱟᱸ ᱠᱚ ᱢᱮᱛᱟᱜ᱾ ᱯᱩᱭᱞᱩ ᱨᱮᱱᱟᱜ ᱢᱟ ᱩᱢ ᱢᱟᱦᱟ ᱫᱚᱥᱟᱨ ᱦᱤᱞᱳᱜ ᱢᱟᱦᱟ ᱡᱟᱦᱟᱸ ᱫᱚᱼᱼ ᱜᱟᱹᱭ ᱫᱟᱬᱟᱱ ᱛᱟᱨᱯᱚᱨᱮ ᱛᱟᱨ ᱫᱚᱥᱟᱨ ᱦᱤᱞᱳᱜ ᱢᱟᱦᱟᱜ ᱜᱚᱰ ᱵᱚᱸᱜᱟ ᱦᱩᱭᱩᱜ ᱜᱮᱭᱟ ᱟᱨ ᱚᱱᱟ ᱫᱚᱥᱟᱨ ᱦᱤᱞᱳᱜ ᱫᱚ ᱡᱟᱦᱟᱸ ᱫᱚ᱾ ᱠᱷᱩᱱᱴᱟᱹᱣ ᱢᱟᱦᱟ᱾ ᱥᱟᱨ ᱦᱳᱞᱳᱜ ᱢᱟᱦᱟ ᱡᱟᱦᱟᱸ ᱫᱚ ᱚᱸᱻ ᱵᱟᱥᱠᱮ ᱦᱩᱭᱩᱜ ᱜᱮᱭᱟ ᱥᱮ ᱡᱟᱞᱮ ᱜᱮᱭᱟ ᱟᱫᱚ ᱚᱻ ᱚᱱᱠᱟ ᱞᱮᱠᱟᱛᱮ ᱟᱞᱮ ᱫᱚ ᱚᱱᱟ ᱤᱭᱟᱹ ᱜᱚᱰ ᱵᱚᱸᱜᱟ ᱫᱚ ᱦᱩᱭᱩᱜ ᱠᱟᱱᱟ ᱵᱟᱞᱮ ᱵᱚᱸᱜᱟᱭ ᱜᱮᱭᱟ᱾
ᱟᱪᱪᱷᱟ ᱾
ᱵᱚᱸᱜᱟ ᱫᱟ ᱟᱫᱚ ᱟᱞᱮ ᱫᱚ ᱚᱱᱟ ᱟᱸ ᱱᱤᱡᱮᱨ ᱚᱲᱟᱜ ᱨᱮ ᱦᱩᱭᱩᱜ ᱠᱟᱱᱟ ᱰᱟᱝᱨᱤ ᱢᱮᱨᱚᱢ ᱠᱚ ᱢᱮᱱᱟᱜ ᱰᱟᱝᱨᱤ ᱠᱚ ᱢᱮᱱᱟᱜ ᱠᱚᱜᱮᱭᱟ ᱛᱚ ᱢᱤᱜ ᱰᱟᱹᱝᱨᱤ ᱠᱚ ᱢᱤᱦᱩ ᱠᱚ ᱾ ᱟᱫᱚ ᱚᱱᱠᱟ ᱦᱤᱥᱟᱹᱵ ᱛᱮ ᱟᱞᱮᱫᱚ ᱟᱸᱻ ᱜᱚᱲᱟ ᱵᱚᱸᱜᱟ ᱟᱸ ᱜᱮᱭᱟᱞᱮ ᱜᱚᱲᱟᱞᱮ ᱵᱚᱸᱜᱟᱭ ᱜᱮᱭᱟ ᱡᱟᱦᱟᱸ ᱫᱚ ᱟᱫᱚ ᱚ-ᱚᱱᱟᱛᱮ ᱦᱩᱭᱩᱜ ᱠᱟᱱᱟ ᱚᱱᱟ ᱜᱚᱰ ᱵᱚᱸᱜᱟ ᱫᱚ ᱫᱚᱢᱮ ᱫᱚ ᱵᱟᱞᱮ ᱵᱚᱸᱜᱟᱭ ᱜᱮᱭᱟ᱾
ᱟᱪᱪᱷᱟ᱾
ᱚᱱᱠᱟ ᱞᱮᱠᱟᱛᱮ ᱟᱫᱚ ᱟᱞᱮ ᱫᱚ ᱯᱩᱱ ᱫᱤᱱ ᱞᱮᱠᱟ ᱜᱮᱞᱮ ᱢᱟᱱᱟᱣ ᱜᱮᱭᱟ ᱾ ᱡᱟᱦᱟᱸ ᱫᱚ ᱩᱢ ᱢᱟᱦᱟ ᱦᱩᱭᱩᱜ ᱜᱮᱭᱟ ᱛᱟᱨᱯᱚᱨᱮ ᱦᱩᱭᱩᱜ ᱠᱟᱱᱟ ᱚᱱᱟ ᱡᱟᱦᱟᱸ ᱫᱚ ᱚᱠᱟ ᱦᱤᱞᱳᱜ ᱩᱢ ᱮᱱᱟᱞᱮ ᱛᱟᱦᱚᱞᱮ ᱤᱱᱟᱹ ᱦᱤᱞᱳᱜ ᱜᱮ ᱧᱤᱫᱟᱹ ᱵᱮᱲᱟ ᱦᱩᱭᱩᱜ ᱠᱟᱱᱟ ᱜᱟᱹᱭ ᱫᱟᱬᱟᱱ ᱪᱟᱞᱟᱜ ᱜᱮᱭᱟ ᱠᱚ ᱾ ᱟᱨ ᱦᱳᱭ ᱟᱨ ᱟᱭᱳ ᱦᱚᱲ ᱠᱚᱫᱚ ᱦᱩᱭᱩᱜ ᱠᱟᱱᱟ ᱚᱲᱟᱜ ᱨᱮ ᱡᱮ ᱰᱟᱝᱨᱤ ᱠᱚ ᱪᱩᱢᱟᱹᱲᱟ ᱠᱚ ᱜᱮᱭᱟ ᱾ ᱰᱟᱝᱨᱤ ᱠᱚ ᱢᱤᱦᱩᱸ ᱠᱚ ᱦᱟᱜ ᱢᱮᱱᱟᱜ ᱠᱚᱫᱚ ᱩᱱᱠᱩ ᱠᱚ ᱪᱩᱢᱟᱹᱲᱟ ᱦᱩᱭᱩᱜ ᱜᱮᱭᱟ ᱚᱱᱟ ᱪᱩᱢᱟᱹᱲᱟ ᱨᱮ ᱡᱮᱢᱚᱱ ᱥᱟᱯᱟᱵ ᱠᱚ ᱞᱟᱜᱟᱜ ᱜᱮᱭᱟ ᱫᱷᱩᱤ ᱜᱷᱟᱸᱥ, ᱛᱟᱨᱯᱚᱨᱮ ᱦᱩᱭᱩᱜ ᱠᱟᱱᱟ ᱟᱫᱽᱣᱟ ᱪᱟᱣᱞᱮ ᱟᱨ ᱵᱟᱛᱤ ᱠᱚ᱾ ᱟᱨ ᱟᱸᱻ ᱟᱢ ᱵᱟᱵᱟ ᱦᱚᱲ ᱫᱚ ᱦᱩᱭᱩᱜ ᱠᱟᱱᱟ ᱩᱱᱤ ᱫᱚ ᱦᱟᱸᱜ ᱚᱱᱟ ᱰᱟᱝᱨᱤ ᱥᱩᱱᱩᱢ ᱠᱚ ᱚᱡᱚᱜ ᱟᱠᱚ ᱫᱮᱨᱮᱧ ᱨᱮ ᱾ ᱟᱨ
ᱦᱳᱭ ᱾ ᱦᱳᱭ ᱾
ᱦᱩᱭᱩᱜ ᱜᱮᱭᱟ ᱟᱨ ᱚᱠᱟ ᱦᱤᱞᱳᱜ ᱦᱳᱭ ᱚᱠᱟ ᱦᱤᱞᱳᱜ ᱠᱷᱩᱱᱴᱟᱹᱣ ᱦᱩᱭᱩᱜ ᱜᱮᱭᱟ ᱾ ᱤᱱᱟᱹ ᱦᱤᱞᱳᱜ ᱫᱚ ᱡᱮᱢᱚᱱ ᱟᱨᱦᱚᱸ ᱥᱮᱛᱟᱜ ᱵᱮᱲᱟ ᱦᱳᱭᱳᱜ ᱠᱟᱱᱟ ᱡᱩᱫᱤ ᱜᱩᱯᱤ ᱠᱚᱠᱚ ᱤᱫᱤ ᱠᱮᱜ ᱠᱚᱣᱟ, ᱛᱟᱦᱞᱮ ᱛᱤᱠᱤᱱ ᱨᱮᱠᱚ ᱛᱚᱞ ᱠᱚᱣᱟ ᱟᱨ ᱚᱱᱟ ᱡᱟᱦᱟᱸ ᱫᱚ ᱥᱟᱡᱟᱣ ᱠᱚᱣᱟ ᱠᱚ ᱪᱷᱚᱯ ᱪᱷᱚᱯ ᱟᱠᱚ ᱫᱚ ᱠᱚ᱾ ᱚᱱᱠᱟ ᱠᱟᱛᱮ ᱟᱫᱚ ᱚᱱᱟ ᱫᱷᱟᱣ ᱫᱚ ᱛᱟᱨᱟᱥᱤᱧ ᱵᱮᱲᱟ ᱫᱚ ᱠᱷᱩᱱᱴᱟᱹᱣ ᱟᱫᱚ ᱠᱷᱩᱱᱴᱟᱹᱣ ᱞᱟᱹᱜᱤᱫᱽ ᱱᱟᱦᱟᱸᱜ ᱠᱚ ᱥᱟᱯᱲᱟᱣ ᱠᱚᱣᱟ ᱾ ᱟᱨ ᱠᱚ ᱤᱫᱤ ᱠᱚᱣᱟ ᱠᱚ ᱚᱸ ᱠᱷᱩᱴᱟᱹᱣ ᱰᱟᱦᱤ ᱴᱟᱺᱰᱤ ᱛᱮ᱾ ᱟᱨ ᱦᱚᱸ ᱚᱸᱰᱮ ᱦᱚᱸ ᱡᱮ ᱚᱠᱚᱭ ᱠᱩᱨᱤᱱ ᱦᱟᱸᱜ ᱚᱱᱮ ᱤᱫᱤ ᱠᱟᱫ ᱠᱚᱫᱚ ᱠᱚ ᱤᱭᱟᱹ ᱰᱟᱝᱨᱤ ᱠᱚ ᱟᱫᱚ ᱩᱱᱠᱩ ᱠᱚ ᱟᱫᱚ ᱪᱩᱢᱟᱹᱲᱟ ᱞᱟᱹᱜᱤᱫ ᱠᱚ ᱪᱟᱞᱟᱜ ᱜᱮᱭᱟ ᱢᱟᱴᱷᱨᱮ ᱾ ᱟᱨ ᱪᱩᱢᱟᱹᱲᱟ ᱵᱟᱲᱟ ᱠᱟᱛᱮᱜ ᱟᱫᱚ ᱠᱚᱲᱟ ᱠᱚᱫᱚ ᱪᱟᱨᱦᱟᱣ ᱠᱚ ᱟᱨᱟᱢᱵᱚᱭᱟ ᱟᱨ ᱟᱸ ᱠᱩᱲᱤ ᱠᱚᱫᱚ ᱥᱮᱨᱮᱧ ᱡᱚᱝᱟᱜ ᱟᱠᱚ ᱟᱨ ᱱᱩᱠᱩ ᱠᱚ ᱪᱟᱨᱦᱟᱣ ᱦᱩᱭ ᱞᱮᱠᱚ ᱠᱷᱟᱱ ᱛᱟᱦᱚᱞᱮ ᱟᱫᱚ ᱮᱱᱮᱡ ᱥᱮᱨᱮᱧ ᱦᱩᱭᱩᱜ ᱜᱮᱭᱟ᱾ ᱟᱨ ᱮ ᱮᱱᱮᱡ ᱥᱮᱨᱮᱧ ᱠᱚ ᱦᱩᱭ ᱵᱟᱲᱟ ᱠᱟᱛᱮ ᱡᱩᱫᱤ ᱛᱟᱨᱟᱥᱤᱧ ᱟᱫᱚ ᱢᱟᱴᱷ ᱨᱮᱛᱚ ᱢᱟᱴᱷ ᱨᱮᱛᱚᱜ ᱫᱚ ᱵᱤᱥᱤ ᱠᱷᱚᱱ ᱫᱚ ᱵᱟᱠᱚ ᱮᱱᱮᱡ ᱥᱮᱨᱮᱧᱟ, ᱛᱟᱦᱚᱞᱮ ᱟᱫᱚ ᱟᱹᱛᱩ ᱨᱮᱱᱟᱜ ᱟᱠᱷᱲᱟ ᱨᱮᱠᱚ ᱮᱱᱮᱡ ᱥᱮᱨᱮᱧᱟ᱾
ᱦᱳᱭ ᱾
ᱦᱳᱭ, ᱟᱨ ᱟᱹᱛᱩ ᱨᱮᱱᱟᱜ ᱟᱠᱷᱲᱟ ᱨᱮ ᱚᱱᱟ ᱮᱱᱮᱡ ᱥᱮᱨᱮᱧ ᱵᱟᱲᱟ ᱠᱟᱛᱮ ᱛᱟᱦᱚᱞᱮ ᱯᱮ ᱟᱠᱷᱲᱟ ᱠᱚ ᱮᱱᱮᱡᱼᱟ ᱛᱟᱦᱟᱞᱮ ᱚᱱᱟ ᱯᱮ ᱟᱠᱷᱲᱟ ᱨᱮ ᱡᱩᱫᱤ ᱦᱚᱲ ᱟᱫᱚ ᱦᱟᱸᱜ ᱦᱟᱱᱮ ᱛᱟᱨᱟᱥᱤᱧ ᱠᱷᱚᱱ ᱠᱚ ᱮᱱᱮᱡ ᱠᱟᱫᱽ ᱛᱮ ᱡᱩᱫᱤ ᱠᱚ ᱞᱟᱝᱜᱟᱜ ᱠᱷᱟᱱ ᱛᱟᱦᱟᱞᱮ ᱫᱚ ᱯᱮ ᱟᱠᱷᱲᱟ ᱨᱮᱜᱮ ᱟᱫᱚ ᱠᱚ ᱛᱷᱩᱠᱟᱹᱢ ᱠᱟᱜᱼᱟ ᱡᱮ ᱡᱟᱦᱟᱸ ᱚᱲᱟᱜ ᱠᱚ ᱪᱟᱞᱟᱜᱼᱟ ᱵᱟᱝᱠᱷᱟᱡ ᱫᱚ ᱢᱤᱫ ᱧᱤᱫᱟᱹ ᱠᱚ ᱮᱱᱮᱡ ᱟᱸᱜᱟᱭᱟ, ᱟᱨ ᱫᱚᱥᱟᱨ ᱦᱤᱞᱚᱜ ᱢᱟ ᱱᱚᱜᱼᱚᱭ ᱛᱚ ᱵᱟᱥᱠᱮ ᱵᱟᱥᱠᱮ ᱨᱮᱫᱚ ᱦᱟᱸᱜ ᱦᱟᱹᱱᱤ ᱚᱲᱟᱜ ᱱᱟᱹᱭ ᱚᱲᱟᱜ ᱦᱟᱺᱰᱤ ᱧᱩ ᱠᱚ ᱟᱨ ᱥᱮᱨᱮᱧ ᱡᱚᱝ ᱛᱷᱩᱛᱤ ᱜᱟᱞᱢᱟᱨᱟᱣ ᱾ ᱚᱱᱠᱟ ᱥᱮᱨᱮᱧ ᱟᱠᱚ ᱟᱨ ᱡᱮᱢᱚᱱ ᱟᱵᱚ ᱫᱚ ᱥᱚᱦᱨᱟᱭ ᱠᱚᱨᱮᱱᱟᱜ ᱥᱮᱨᱮᱧ ᱫᱚ ᱟᱹᱰᱤ ᱟᱹᱰᱤ ᱪᱮᱦᱨᱟᱱ ᱪᱮᱦᱨᱟᱱ ᱜᱮᱭᱟ ᱡᱮᱦᱮᱛᱩ ᱚᱱᱟ ᱫᱚ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱡᱷᱚᱛᱚ ᱠᱷᱚᱱᱟᱜ ᱢᱟᱨᱟᱝ ᱯᱚᱨᱚᱵᱽ ᱦᱩᱭᱩᱜ- ᱠᱟᱱ ᱛᱟᱵᱚᱱᱟ ᱥᱚᱦᱨᱟᱭ ᱵᱟᱝ ᱥᱮ ᱾
ᱦᱳᱭ ᱾
ᱦᱳᱭ ᱟᱫᱚ ᱟᱨ ᱟᱯᱮ ᱥᱮᱱ ᱫᱚ ᱛᱟᱦᱚᱞᱮ ᱤᱭᱟᱹ ᱚᱠᱟᱞᱮᱠᱟ?
ᱦᱳᱭ ᱟᱹᱰᱤ ᱱᱟᱯᱟᱭ ᱵᱤᱱ ᱞᱟᱹᱭ ᱠᱮᱫᱮᱜ-ᱟ ᱵᱩᱡᱷᱟᱹᱣ ᱠᱮᱫᱮᱜ-ᱟ ᱞᱤᱧ ᱟᱯᱮ ᱚᱱᱛᱮ ᱢᱟᱱᱮ ᱚᱠᱟ ᱞᱮᱠᱟ ᱠᱟᱛᱮᱜ ᱮ ᱯᱟᱨᱚᱢ ᱟᱠᱚ ᱥᱚᱨᱦᱟᱭ ᱾
ᱦᱳᱭ, ᱦᱳᱭ ᱦᱳᱭ ᱾
ᱟᱞᱮ ᱥᱮᱱᱟᱜ ᱦᱚ ᱦᱟᱜ ᱞᱤᱧ ᱞᱮᱭ ᱮᱫᱟ ᱦᱟᱜ ᱠᱷᱟᱴᱚ ᱢᱟᱪᱷᱪᱟ ᱛᱮ ᱾ ᱟᱸᱻ ᱚᱱᱮ ᱦᱟᱜ ᱵᱤᱱ ᱞᱟᱹᱭ ᱠᱮᱫ ᱫᱚ ᱢᱚᱬᱮ ᱢᱟᱦᱟ ᱪᱮᱫ ᱞᱮᱠᱟ ᱠᱟᱛᱮᱜ ᱠᱚ ᱯᱟᱨᱚᱢᱟ ᱟᱫᱚ ᱟᱞᱮ ᱥᱮᱫ ᱫᱚ ᱦᱟᱸᱜ ᱱᱚᱝᱠᱟ ᱟᱞᱮ ᱥᱮᱫ ᱦᱚᱸ ᱦᱟᱸᱜ ᱢᱚᱬᱮ ᱢᱟᱦᱟ ᱜᱮᱠᱚ ᱯᱟᱞᱟᱣᱟ ᱾ ᱟᱫᱚ ᱚᱱᱮ ᱦᱟᱸᱜ ᱵᱤᱱ ᱞᱟᱹᱭ ᱠᱮᱫ ᱫᱚ ᱯᱳᱭᱞᱳ ᱡᱟᱦᱟᱸ ᱢᱟᱦᱟ ᱟᱫᱚ ᱚᱱᱟ ᱫᱚ ᱦᱟᱸᱜ ᱟᱞᱮ ᱥᱮᱫ ᱫᱚᱠᱚ ᱢᱮᱛᱟᱜ ᱩᱢ ᱢᱟᱦᱟ ᱥᱮ ᱩᱢ ᱱᱟᱲᱠᱟ ᱢᱟᱦᱟ ᱾ ᱤᱱᱟᱹ ᱦᱤᱞᱳᱜ ᱫᱚ ᱦᱟᱸᱜ ᱟᱞᱮ ᱥᱮᱫ ᱫᱚ ᱥᱮᱛᱟᱜ ᱠᱷᱚᱱᱟᱜ ᱜᱮ ᱦᱟᱸᱜ ᱟᱭᱳ ᱦᱚᱲ ᱠᱚ ᱵᱟᱵᱟ ᱦᱚᱲ ᱠᱚ ᱦᱟᱸᱜ ᱟ ᱱᱤᱡᱮᱨᱟᱜ ᱱᱚᱜᱚᱭ ᱫᱚᱛᱚ ᱠᱚ ᱡᱟᱦᱟᱸ ᱵᱚᱱ ᱦᱚᱨᱚᱜ ᱫᱚ ᱚᱱ ᱠᱚᱦᱚᱸ ᱟᱨ ᱚᱲᱟᱜ ᱨᱮ ᱡᱟᱦᱟᱸ ᱩᱰᱟᱹᱝ ᱜᱮ ᱛᱟᱦᱮᱱ ᱜᱮᱭᱟ ᱚᱱᱟ ᱠᱚᱦᱚᱸ ᱥᱟᱱᱟᱢᱟᱜ ᱜᱮ ᱦᱟᱸᱜ ᱠᱚ ᱥᱟᱯᱷᱟᱭᱟ ᱱᱟᱹᱭ ᱛᱮ ᱠᱤᱢᱵᱟ ᱚᱱᱠᱟ ᱜᱟᱰᱟ ᱰᱚᱵᱷᱟᱜ ᱠᱚᱨᱮ ᱠᱚ ᱥᱟᱯᱷᱟᱭᱟ ᱢᱟᱱᱮ ᱩᱱ ᱦᱤᱞᱳᱜ ᱫᱚ ᱢᱟᱱᱮ ᱩᱢ ᱢᱟᱦᱟ ᱩᱢ ᱱᱟᱲᱠᱟ ᱢᱟᱱᱮ ᱥᱟᱯᱷᱟ ᱥᱟᱯᱷ
ᱦᱳᱭ ᱦᱳᱭ ᱾
ᱦᱳᱭ ᱚᱱᱟᱴᱟᱜ ᱢᱟᱦᱟ ᱫᱚ ᱦᱟᱸᱜ ᱤᱱᱠᱟᱹ ᱠᱟᱛᱮᱜ ᱜᱮ ᱯᱟᱨᱚᱢᱚᱜ-ᱟ ᱾ ᱟᱨ ᱡᱟᱦᱟᱸ ᱫᱚ ᱦᱟᱸᱜ ᱫᱚᱥᱟᱨ ᱦᱤᱞᱳᱜ ᱠᱚ ᱢᱮᱛᱟᱜ ᱠᱟᱱ ᱫᱚ ᱚᱱᱟ ᱫᱚ ᱦᱟᱜ ᱠᱚ ᱢᱮᱛᱟᱜ ᱠᱟᱱᱟ ᱵᱚᱸᱜᱟ ᱢᱟ -ᱼᱦᱟ ᱦᱳᱭ ᱤᱱᱟᱹ ᱦᱤᱞᱳᱜ ᱫᱚ ᱦᱟᱸᱜ ᱥᱮᱛᱟᱜ ᱨᱮ ᱚᱲᱟᱜ ᱨᱮᱱ ᱟ ᱟᱭᱳ ᱵᱟᱵᱟ ᱠᱚ ᱡᱟᱦᱟᱸ ᱛᱤᱱᱟᱹᱜ ᱢᱟᱹᱞᱤᱠ ᱠᱚ ᱢᱮᱱᱟᱜ ᱠᱚᱣᱟ ᱩᱱᱠᱩ ᱠᱚ ᱚᱱᱠᱟ ᱥᱮ ᱛᱟᱜ ᱨᱮ ᱵᱮᱨᱮᱫ ᱛᱚᱨᱟ ᱜᱮ ᱛᱩᱯᱩ ᱠᱚ ᱪᱟᱞᱟᱜ-ᱟ ᱾ ᱛᱩᱯᱩ ᱠᱷᱚᱱ ᱦᱮᱡ ᱠᱟᱛᱮᱜ ᱢᱟᱱᱮ ᱟᱭᱩ ᱦᱚᱲ ᱠᱚᱫᱚ ᱜᱮᱡ ᱜᱩᱨᱤᱡ ᱟᱠᱚ ᱯᱤᱴᱷᱟᱹ ᱞᱟᱴᱷᱟ ᱠᱚᱠᱚ ᱤᱥᱤᱱᱟ ᱾ ᱟᱨ ᱵᱟᱵᱟ ᱦᱚᱲ ᱠᱚᱫᱚ ᱦᱟᱸᱜ ᱚᱱᱮ ᱛᱩᱯᱩ ᱦᱮᱡ ᱠᱟᱛᱮᱜ ᱟᱫᱚ ᱚᱱᱮ ᱯᱤᱴᱷᱟᱹ ᱞᱟᱴᱷᱟ ᱠᱚ ᱤᱥᱤᱱ ᱟᱠᱟᱫ ᱫᱚ ᱡᱟᱦᱟᱸ ᱟᱫᱚ ᱚᱱᱟᱜᱮ ᱦᱟᱸᱜ ᱠᱚ ᱵᱚᱸᱜᱟ ᱵᱩᱨᱩᱭᱟ ᱩᱱ ᱦᱤᱞᱳᱜ ᱫᱚ ᱦᱟᱸᱜ ᱵᱚᱸᱜᱟ ᱵᱩᱨᱩ ᱢᱟᱦᱟ ᱦᱳᱭ ᱾ ᱟᱫᱚ ᱤᱱᱟᱹ ᱢᱟᱦᱟ ᱫᱚ ᱦᱟᱸᱜ ᱤᱱᱠᱟᱹᱜ ᱜᱮ ᱟᱫᱚ ᱚᱱᱟ ᱛᱮᱥᱟᱨ ᱢᱟᱦᱟ ᱡᱟᱦᱟᱸ ᱫᱚ ᱠᱚ ᱢᱮᱛᱟᱜ ᱠᱟᱱᱟ ᱥᱟᱹᱨᱫᱤ ᱢᱟᱦᱟ ᱡᱟᱦᱟᱸ ᱫᱚ ᱠᱷᱩᱱᱴᱟᱹᱣ ᱢᱟᱦᱟ ᱠᱚ ᱢᱮᱛᱟᱜ ᱠᱟᱱᱟ ᱾ ᱦᱳᱭ ᱤᱱᱟᱹ ᱦᱤᱞᱚᱜ ᱫᱚ ᱦᱟᱜ ᱚᱱᱮ ᱰᱟᱝᱨᱤ ᱦᱟᱜ ᱠᱚ ᱠᱷᱩᱱᱴᱟᱹᱣ ᱠᱚᱣᱟ ᱾ ᱦᱳᱭ ᱾ ᱟᱨ ᱚᱱᱟ ᱯᱩᱱ ᱟᱱᱟᱜ ᱢᱟᱦᱟ ᱡᱟᱦᱟᱸ ᱫᱚ ᱚᱱᱟ ᱫᱚ ᱦᱟᱸᱜ ᱠᱚ ᱢᱮᱛᱟᱜ ᱠᱟᱱᱟ ᱡᱟᱞᱮ ᱢᱟᱦᱟ ᱾ ᱟᱨ ᱡᱟᱞᱮ ᱢᱟᱦᱟ ᱨᱮ ᱫᱚ ᱦᱟᱸᱜ ᱱᱚᱝᱠᱟ ᱡᱟᱦᱟᱸ ᱫᱚ ᱚᱱᱮ ᱡᱟᱞᱮ ᱢᱟᱦᱟ ᱨᱮᱫᱚ ᱦᱟᱸᱜ ᱦᱟᱺᱰᱤ ᱠᱚ ᱦᱟᱸᱜ ᱠᱚ ᱧᱩ ᱵᱟᱲᱟᱭᱟ ᱾ ᱟᱨ ᱚᱱᱮ ᱫᱟᱜ ᱠᱚᱠᱚ ᱫᱩᱞ ᱡᱩᱞᱮᱜ-ᱟ ᱡᱟᱦᱟᱸᱭ ᱠᱚᱫᱚ ᱜᱟᱱᱚᱜ ᱞᱮᱠᱟᱱ ᱦᱚᱲ ᱡᱮᱢᱚᱱ ᱫᱟᱫᱩ ᱠᱚ ᱜᱚᱲᱚᱢᱮᱭᱟ ᱥᱟᱹᱜᱟᱹᱭ ᱪᱮᱫ ᱞᱮᱠᱟ ᱮᱱᱛᱮᱜ ᱚᱱᱠᱟᱱ ᱠᱚ ᱦᱟᱸᱜ ᱫᱟᱜ ᱠᱚᱠᱚ ᱫᱩᱞ ᱵᱟᱲᱟ ᱡᱚᱱᱮᱜ-ᱟ ᱮᱱᱦᱤᱞᱳᱜ ᱫᱚ ᱾ ᱦᱳᱭ ᱩᱱ ᱦᱤᱞᱳᱜ ᱦᱚᱸ ᱦᱟᱸᱜ ᱚᱱᱠᱟ ᱨᱟᱹᱥᱠᱟᱹ ᱜᱮ ᱦᱟᱸᱜ ᱮᱱᱮᱡ ᱥᱮᱨᱮᱧ ᱛᱟᱞᱟ ᱛᱮᱜᱮ᱾ ᱟᱨ ᱡᱟᱦᱟᱸ ᱫᱚ ᱦᱟᱸᱜ ᱢᱚᱬᱮᱭᱟᱱᱟᱜ ᱢᱟᱦᱟ ᱫᱚ ᱠᱚ ᱢᱮᱛᱟᱜ ᱠᱟᱱᱟ ᱟᱞᱮ ᱥᱮᱫ ᱫᱚ ᱛᱷᱟᱞᱮ ᱢᱟᱦᱟ ᱦᱳᱭ ᱟᱫᱚ ᱦᱟᱸᱜ ᱟᱹᱰᱤ ᱡᱟᱭᱜᱟ ᱨᱮᱦᱟᱸᱜ ᱚᱱᱟ ᱡᱟᱞᱮ ᱫᱚᱥᱟᱨ ᱦᱤᱞᱳᱜ ᱫᱚ ᱢᱟᱱᱮ ᱛᱚ ᱚᱠᱟ ᱞᱮᱠᱟ ᱦᱟᱸᱜ ᱠᱚ ᱢᱮᱛᱟᱜ-ᱟ ᱚᱦᱚᱞᱤᱧ ᱞᱟᱹᱭ ᱠᱮᱭᱟ ᱟᱫᱚ ᱟᱞᱮ ᱥᱮᱫ ᱫᱚ ᱦᱟᱸᱜ ᱡᱟᱞᱮ ᱫᱚᱥᱟᱨ ᱦᱤᱞᱳ ᱫᱚ ᱛᱷᱟᱞᱮ ᱢᱟᱦᱟ ᱠᱚ ᱢᱮᱛᱟᱜ ᱠᱟᱱᱟ ᱟᱫᱚ ᱦᱳᱭ᱾
ᱟᱫᱚ ᱱᱚᱜ-ᱚᱝᱠᱟ ᱠᱟᱛᱮᱜ ᱜᱮᱦᱟᱸᱜ ᱱᱚᱜ-ᱚᱭ ᱢᱚᱬᱮ ᱢᱟᱦᱟ ᱫᱚ ᱯᱟᱨᱚᱢ ᱟᱞᱮ ᱟᱹᱰᱤ ᱨᱟᱹᱥᱠᱟᱹ ᱥᱟᱞᱟᱜ ᱜᱮ ᱢᱚᱬᱮ ᱥᱤᱧ ᱢᱚᱬᱮ ᱫᱤᱱ ᱫᱚ ᱨᱟᱹᱥᱠᱟᱹ ᱜᱮ ᱮᱱᱮᱡ ᱥᱮᱨᱮᱧ
ᱦᱮᱸ ᱱᱚᱜ-ᱚᱭ ᱱᱟᱦᱟᱸᱜ ᱱᱚᱜ-ᱚᱭ ᱛᱷᱟᱞᱮ ᱢᱟᱦᱟᱢ ᱞᱟᱹᱭ ᱠᱮᱫ ᱫᱚ ᱟᱞᱮ ᱫᱚ ᱚᱱᱟ ᱡᱟᱞᱮ ᱢᱟᱦᱟ ᱨᱮᱜᱮᱞᱮ ᱢᱩᱪᱟᱹᱫ ᱜᱮᱭᱟ ᱟᱫᱚ ᱛᱷᱟᱞᱮ ᱢᱟᱦᱟ ᱦᱟᱹᱵᱤᱡ ᱫᱚ ᱵᱟᱝ ᱪᱟᱞᱟᱣ ᱠᱟᱱᱟ ᱦᱟᱸᱜ᱾ ᱢᱟᱱᱮ ᱚᱱᱠᱟᱜᱮ ᱟᱫᱚ ᱪᱮᱫ ᱞᱮᱠᱟ ᱦᱟᱸᱜ ᱴᱚᱴᱷᱟ ᱴᱚᱴᱷᱟ ᱵᱷᱤᱛᱛᱤᱠ ᱵᱟᱝᱥᱮ? ᱦᱳᱭ ᱡᱮᱢᱚᱱ ᱟ ᱦᱳᱭ ᱡᱚ ᱛᱚ ᱟᱞᱟᱝ ᱞᱟᱹᱭ ᱠᱮᱜ-ᱟ ᱠᱤᱱᱛᱩ ᱢᱤᱫᱴᱟᱝ ᱡᱤᱱᱤᱥ ᱫᱚᱞᱟᱝ ᱟᱛᱮᱨᱮ ᱜᱚᱫ ᱦᱚᱴᱚ ᱠᱟᱫᱟ ᱵᱟᱝ ᱥᱮ? ᱡᱮ ᱮᱸ ᱧᱮᱞᱚᱜ ᱠᱟᱱᱟ ᱡᱮᱢᱚᱱ ᱥᱨᱟᱭ ᱨᱮ ᱟᱵᱚ ᱮᱢᱱᱤ ᱛᱮᱫᱚ ᱠᱩᱲᱤ ᱜᱤᱫᱽᱨᱟᱹ ᱵᱚ ᱡᱟᱶᱟᱭ ᱞᱮᱠᱚ ᱠᱷᱟᱱ ᱟᱨ ᱱᱚᱜ-ᱚᱭ ᱛᱚ ᱠᱩᱲᱤ ᱜᱤᱫᱽᱨᱟᱹ ᱠᱚ ᱡᱟᱶᱟᱭ ᱞᱮᱠᱚ ᱠᱷᱟᱱ ᱦᱩᱭᱩᱜ ᱠᱟᱱᱟ ᱵᱟᱵᱟ ᱚᱲᱟᱜ ᱨᱮᱱᱟᱜ ᱥᱚᱢᱯᱚᱛᱛᱤ ᱠᱚᱫᱚ ᱵᱟᱠᱚ ᱧᱟᱢ ᱜᱮᱭᱟ ᱥᱮ ᱵᱟ ᱠᱚ ᱮᱢᱟ ᱠᱚ ᱜᱮᱭᱟ ᱟᱨ ᱠᱩᱲᱤ ᱜᱤᱫᱽᱨᱟᱹ ᱠᱚᱦᱚᱸ ᱚᱱᱟ ᱫᱚ ᱵᱟᱠᱚ ᱠᱷᱚᱡᱚᱜ ᱜᱮᱭᱟ᱾ ᱟᱫᱚ ᱚᱱᱮ ᱡᱮ ᱥᱚᱦᱚᱨᱟᱭ ᱨᱮᱫᱚ ᱦᱩᱭᱩᱜ ᱠᱟᱱᱟ ᱨᱟᱹᱥᱠᱟᱹ ᱵᱩᱡᱷᱟᱹᱜ-ᱟ ᱡᱮ ᱟᱹᱰᱤ ᱢᱟᱨᱟᱝ ᱦᱟᱹᱛᱤ ᱞᱮᱠᱟᱱ ᱯᱚᱨᱚᱵᱽ ᱠᱟᱱᱟ ᱟᱨ ᱚᱱᱟ ᱜᱤ ᱦᱩᱭᱩᱜ ᱠᱟᱱᱟ ᱟᱵᱚᱨᱮᱱ ᱢᱟᱹᱭ ᱡᱟᱶᱟᱭ ᱥᱮ ᱢᱟᱹᱭ ᱫᱚᱠᱚ ᱱᱮᱶᱛᱟ ᱟᱹᱜᱩᱭ ᱮᱭᱟ ᱵᱟᱝ ᱥᱮ?
ᱦᱳᱭ᱾
ᱦᱳᱭ ᱢᱟᱹᱭ ᱡᱟᱶᱟᱭ ᱡᱮᱢᱚᱱ ᱦᱟᱛᱚᱢ, ᱠᱩᱢᱟᱹᱝ ᱠᱚ ᱡᱷᱚᱛᱚ ᱚ ᱱᱮᱣᱛᱟ ᱠᱚᱣᱟ ᱠᱚ ᱟᱫᱚ ᱚᱱᱟ ᱢᱤᱫᱴᱮᱱ ᱨᱟᱹᱥᱠᱟᱹ ᱵᱩᱡᱷᱟᱹᱜ-ᱟ ᱡᱷᱚᱛᱚ ᱠᱷᱚᱱᱟᱜ ᱢᱟᱨᱟᱝ ᱯᱚᱨᱚᱵᱽ ᱨᱮᱜᱮ ᱟᱵᱚ ᱵᱚᱱ ᱤᱭᱟᱹ ᱱᱮᱣᱛᱟᱭᱮᱫ ᱠᱚᱣᱟ᱾
ᱦᱳᱭ ᱯᱮᱲᱟ ᱯᱟᱹᱲᱦᱟᱹᱜ ᱠᱚᱠᱚ ᱦᱤᱡᱩᱜ-ᱟ᱾
ᱟᱵᱚ ᱦᱚᱸ ᱚᱲᱟᱜ ᱨᱮ ᱢᱮᱱᱟᱜ ᱵᱚᱱᱟ ᱟᱫᱚ ᱯᱚᱨᱮ ᱛᱮᱫᱚ ᱱᱟᱦᱟᱜ ᱠᱚ ᱱᱮᱣᱛᱟ ᱟᱹᱜᱩ ᱵᱚᱱᱟ ᱵᱟᱝ ᱥᱮ?
ᱦᱳᱭ ᱡᱟᱦᱟ ᱛᱤᱥ ᱡᱟᱦᱟᱸ ᱨᱮᱠᱚ ᱜᱚᱝ ᱠᱟᱵᱚᱱᱟ ᱚᱸᱰᱮ ᱠᱷᱚᱱᱟᱜ ᱦᱳᱭ᱾
ᱦᱳᱭ ᱟᱨ ᱢᱤᱫᱴᱮᱱ ᱱᱚᱜ-ᱚᱭ ᱟᱢᱴᱷᱮᱱ ᱢᱤᱫᱴᱮᱱ ᱠᱩᱠᱞᱤᱧ ᱫᱚᱦᱚᱭᱮᱫ-ᱟ ᱡᱮ ᱟᱵᱚ ᱱᱚᱜ-ᱚᱭ ᱡᱮ ᱰᱟᱝᱨᱤ ᱵᱚᱱ ᱠᱷᱩᱱᱴᱟᱹᱣᱮᱫ ᱠᱚᱫᱚ ᱛᱚᱞᱮᱫ ᱠᱚᱣᱟ ᱵᱚᱱ ᱦᱮᱸ ᱟᱨ ᱚᱱᱮ ᱩᱱ ᱩᱱᱠᱩ ᱵᱚᱱ ᱛᱚᱞᱮᱫ ᱠᱚᱣᱟ ᱟᱨ ᱟᱵᱚ ᱫᱚ ᱦᱟᱸᱜ ᱵᱚᱱ ᱞᱟᱹᱭᱮᱜᱼᱟ ᱩᱱᱠᱩ ᱵᱚᱱ ᱨᱟᱹᱥᱠᱟᱹ ᱦᱚᱪᱚᱭᱮᱫ ᱠᱚᱣᱟ ᱚᱱᱟ ᱠᱷᱟᱹᱛᱤᱨ ᱟᱵᱚ ᱰᱟᱝᱨᱤ ᱵᱚᱱ ᱛᱚᱞᱮᱫ ᱠᱚᱣᱟ ᱟᱫᱚ ᱩᱱᱠᱩᱢᱟ ᱦᱟᱸᱜ ᱚᱱᱮ ᱡᱮᱢᱚᱱ ᱛᱚᱞ ᱟ ᱩᱨᱤᱡ ᱠᱟᱠᱚ ᱠᱟᱱᱟ ᱵᱚᱱ ᱟᱨᱵᱚᱱ ᱪᱟᱨᱦᱟᱭᱮᱫ ᱠᱚᱣᱟ ᱟᱫᱚ ᱚᱱᱟᱨᱮ ᱤᱧ ᱫᱚ ᱠᱟᱹᱴᱤᱡ ᱪᱮᱫ ᱞᱮᱠᱟ ᱧᱚᱜ ᱪᱚ ᱱᱟᱥᱮ ᱫᱷᱟᱨᱟᱧ ᱵᱩᱡᱷᱟᱹᱣ ᱠᱮᱫ-ᱟ ᱟᱫᱚ ᱱᱚᱜ-ᱚᱭ ᱡᱮᱵᱚᱱ ᱛᱚᱞᱮᱫ ᱠᱚᱣᱟ ᱨᱟᱹᱜᱤ ᱦᱚᱪᱚ ᱠᱚᱣᱟ ᱵᱚᱱ ᱨᱟᱸᱜᱟᱣ ᱦᱚᱪᱚ ᱠᱚᱣᱟ ᱵᱚᱱ ᱛᱟᱨᱯᱚᱨᱮ ᱠᱚ ᱦᱩᱴᱤᱡᱮᱜ-ᱟ᱾ ᱛᱟᱦᱚᱞᱮ ᱩᱱᱠᱩ ᱫᱚ ᱢᱤᱫᱴᱟᱝ ᱚᱛᱛᱟᱪᱟᱨᱮᱫ ᱠᱚᱣᱟ ᱵᱚᱱ ᱥᱮ ᱟᱵᱚ ᱵᱚᱱ ᱨᱟᱹᱥᱠᱟᱹ ᱦᱚᱪᱚᱭᱮᱫ ᱠᱚᱣᱟ ᱚᱱᱟᱜᱮ ᱤᱧ ᱵᱟᱹᱧ ᱵᱩᱡᱷᱟᱹᱣ ᱫᱟᱲᱮᱭᱟᱜ-ᱟ᱾ ᱟᱫᱚ ᱚᱱᱟᱜᱮ ᱟᱢᱟᱜ ᱢᱚᱱᱮᱛᱮ ᱟᱢ ᱮᱸ ᱪᱮᱫ ᱮᱢ ᱢᱚᱱᱮ ᱜᱮᱭᱟ ᱚᱱᱟ ᱠᱟᱹᱴᱤᱡ ᱮᱢ ᱞᱟᱹᱭ ᱥᱚᱫᱚᱨ ᱞᱮᱠᱷᱟᱱ
ᱦᱳᱭ ᱟᱹᱰᱤ ᱱᱟᱯᱟᱭ ᱠᱩᱠᱞᱤ ᱵᱤᱱ ᱫᱚᱦᱚ ᱟᱠᱟᱜ-ᱟ᱾ ᱟᱫᱚ ᱦᱟᱸᱜ ᱠᱟᱛᱷᱟ ᱫᱚ ᱦᱩᱭᱩᱜ ᱠᱟᱱᱟ ᱱᱚᱝᱠᱟ ᱢᱟᱱᱮ ᱥᱚᱨᱦᱟᱭ ᱫᱚ ᱥᱩᱫᱩ ᱟᱵᱚ ᱥᱟᱱᱛᱟᱲ ᱦᱚᱯᱚᱱ ᱮᱠᱞᱟᱣᱟᱜ ᱫᱚ ᱵᱟᱝ ᱠᱟᱱᱟ ᱥᱚᱨᱚᱦᱦᱟᱭ ᱯᱚᱨᱚᱵᱽ ᱫᱚ᱾ ᱢᱟᱱᱮ ᱥᱚᱨᱦᱟᱭ ᱯᱚᱨᱚᱵᱽ ᱫᱚ ᱱᱚᱜᱼᱚᱭ ᱡᱮ ᱰᱟᱹᱝᱨᱤ ᱠᱚᱵᱚᱱ ᱠᱷᱩᱱᱴᱟᱹᱣᱮᱫ ᱠᱚᱣᱟ ᱚᱱᱟ ᱫᱚ ᱩᱱᱠᱩᱣᱟᱜ ᱦᱚᱸ ᱟᱹᱰᱤ ᱢᱟᱨᱟᱝ ᱨᱟᱹᱥᱠᱟᱹ ᱨᱮᱱᱟᱜ ᱢᱤᱫᱴᱟᱱ ᱯᱚᱨᱚᱵᱽ ᱠᱟᱱᱟ ᱟᱠᱚᱣᱟᱜ ᱢᱤᱫᱴᱮᱱ ᱨᱟᱹᱥᱠᱟᱹ ᱨᱮᱱᱟᱜ ᱫᱤᱱ ᱠᱟᱱᱟ ᱟᱫᱚ ᱚᱱᱟ ᱚᱱᱟ ᱠᱷᱟᱹᱛᱤᱨ ᱛᱮᱜᱮ ᱰᱟᱝᱨᱤ ᱵᱚᱱ ᱛᱚᱞ ᱠᱚᱣᱟ ᱥᱮᱵᱚᱱ ᱠᱷᱩᱱᱴᱟᱹᱣ ᱠᱚᱣᱟ ᱟᱫᱚ ᱚᱱᱮ ᱵᱤᱱ ᱦᱳᱭ ᱟᱹᱵᱤᱱᱟᱜ ᱤᱭᱟᱹ ᱞᱮᱠᱟ ᱛᱮᱫᱚ ᱦᱟᱸᱜ ᱴᱷᱤᱠ ᱜᱮᱵᱤᱱ ᱞᱟᱹᱭ ᱠᱟᱫᱼᱟ᱾ ᱢᱟᱱᱮ ᱠᱟᱹᱴᱤᱡ ᱤᱭᱟᱹ ᱜᱮᱵᱤᱱ ᱵᱩᱡᱷᱟᱹᱣᱟ ᱦᱚᱜᱼᱚᱸᱭ ᱡᱮᱵᱚᱱ ᱛᱚᱞᱮᱫ ᱠᱚᱣᱟᱜ ᱩᱲᱤᱡ ᱥᱟᱹᱦᱤᱡ ᱟᱫᱚ ᱟᱹᱰᱤ ᱠᱚᱥᱴᱚ ᱵᱤᱱ ᱵᱩᱡᱷᱟᱹᱣᱟ ᱟᱫᱚ ᱱᱚᱣᱟ ᱫᱚ ᱦᱟᱸᱜ ᱠᱚᱥᱴᱚ ᱨᱮᱱᱟᱜ ᱫᱚ ᱦᱟᱸᱜ ᱪᱮᱫ ᱦᱚᱸ ᱚᱦᱳᱭ ᱦᱳᱭ ᱟᱫᱚ